ᱦᱳᱭ
ᱦᱳᱭ ᱡᱚᱦᱟᱨ ᱜᱮ ᱜᱚᱝᱠᱮ
ᱚ ᱟᱪᱪᱷᱟ ᱨᱚᱲ ᱠᱚ ᱴᱷᱤᱠ ᱴᱷᱟᱠ ᱟᱸᱡᱚ ᱢᱚᱜ ᱠᱟᱱᱟ ᱛᱚ?
ᱦᱳᱭ ᱨᱚᱲ ᱜᱮᱞᱤᱧ ᱟᱸᱡᱚᱢᱮᱫᱼᱟ ᱢᱚᱡᱽ ᱜᱮᱞᱤᱧ ᱟᱸᱡᱚᱢᱮᱫᱼᱟ ᱟᱹᱞᱤᱧᱟᱜ ᱜᱮ?
ᱦᱮᱸ ᱦᱮᱸ ᱟᱸᱡᱚᱢᱚᱜ ᱠᱟᱱᱟ᱾ ᱟᱫᱚ ᱪᱮᱫ ᱦᱮᱸ ᱵᱮᱥ ᱵᱟᱲᱟᱭ ᱜᱮ ᱟᱹᱞᱤᱧ ᱫᱚ ᱦᱟᱸᱜ ᱟᱵᱮᱱ ᱜᱮ?
ᱦᱳᱭ ᱟᱹᱞᱤᱧ ᱦᱚᱸ ᱵᱮᱥ ᱵᱟᱲᱟ ᱜᱮ ᱦᱮᱱᱟᱜ ᱞᱤᱧᱟ᱾
ᱚ ᱟᱪᱪᱷᱟ ᱟᱪᱪᱷᱟ ᱛᱚ ᱪᱮᱫ ᱠᱚ
ᱢᱮᱱᱟᱜ ᱞᱤᱧ ᱡᱚᱛᱚ ᱦᱚᱲᱜᱮ ᱢᱮᱱᱟᱜ ᱵᱟᱲᱟᱞᱤᱧ ᱦᱟᱸᱜ ᱵᱮᱥ ᱜᱮ
ᱚ ᱟᱪᱪᱷᱟ ᱟᱪᱪᱷᱟ ᱟᱞᱮ ᱦᱚᱸ ᱟᱞᱮ ᱦᱚᱸ ᱵᱮᱥ ᱜᱮ ᱦᱟᱜ ᱛᱚ ᱪᱮᱫ ᱠᱚᱯᱮ ᱠᱟᱹᱢᱤ ᱵᱟᱲᱟᱭᱮᱫᱟ ᱦᱟᱜ?
ᱦᱮᱸ ᱜᱚᱝᱠᱮ ᱱᱤᱛᱚᱜ ᱫᱚ ᱵᱟᱹᱭᱦᱟᱹᱲ ᱠᱚᱨᱮ ᱱᱟᱜ ᱠᱷᱚᱱᱟᱜ ᱜᱮᱞᱮ ᱠᱟᱹᱢᱤ ᱵᱟᱲᱟᱭ ᱫᱟ ᱦᱟᱜ᱾
ᱟᱪᱪᱷᱟ ᱵᱟᱹᱭᱦᱟᱹᱲ ᱠᱚᱨᱮ ᱥᱮ ᱵᱟᱝ ᱢᱟᱱᱮ ᱦᱩᱲᱩ ᱨᱚᱦᱚᱭ ᱯᱮ ᱮᱚᱵ ᱥᱟᱨᱫᱤ ᱟᱠᱟᱱᱟ᱾
ᱦᱳᱭ ᱦᱩᱲᱩ ᱨᱚᱦᱚᱭ ᱞᱮ ᱥᱟᱹᱨᱫᱤ ᱟᱠᱟᱱᱟ᱾
ᱚ ᱟᱪᱪᱷᱟ ᱟᱪᱪᱷᱟ ᱴᱷᱤᱠ ᱟᱫᱚ ᱫᱟᱜ ᱡᱟᱹᱲᱤ ᱠᱚ ᱪᱮᱫ ᱞᱮᱠᱟ ᱚᱱᱛᱮ ᱴᱷᱤᱠ ᱴᱷᱟᱠ ᱜᱮ᱾ ᱫᱤᱜ ᱡᱟᱹᱲᱤ ᱠᱚ
ᱦᱮᱸ ᱫᱟᱜ ᱡᱟᱹᱲᱤ ᱠᱚᱫᱚ ᱦᱟᱸᱜ ᱴᱷᱤᱠ ᱴᱷᱟᱠ ᱜᱮ ᱫᱟᱜ ᱠᱚᱫᱚ ᱡᱟᱹᱲᱤᱭ ᱫᱚ ᱵᱟᱨᱯᱮ ᱫᱤᱱ ᱱᱟᱜ ᱫᱚᱭ ᱥᱤᱛᱩᱝᱮ ᱥᱤᱛᱩᱝ ᱠᱟᱭ ᱦᱟᱸᱜ
ᱥᱤᱛᱩᱝᱜᱟ ᱥᱮ
ᱦᱳᱭ
ᱚ ᱟᱞᱮ ᱥᱮᱫ ᱦᱚᱸ ᱚᱱᱠᱟᱜᱮ ᱱᱚᱜᱼᱚᱭ ᱮ ᱯᱩᱱ ᱢᱚᱬᱮ ᱢᱟᱦᱟ ᱦᱩᱭᱩᱜ ᱠᱟᱱᱟ ᱫᱤᱱᱟᱹᱢ ᱠᱷᱟᱱᱡ ᱮ ᱥᱤᱛᱩᱝ ᱠᱷᱟᱡ ᱟᱫᱚ ᱫᱟᱜ ᱡᱟᱹᱲᱤ ᱠᱚ ᱫᱚ ᱦᱟᱜ ᱟᱹᱰᱤ ᱠᱚᱢ ᱜᱮ ᱱᱤᱛᱚᱜ ᱦᱟᱜ ᱾ ᱟᱫᱚ ᱥᱤᱛᱩᱝ ᱜᱮ ᱟᱹᱰᱤ ᱡᱟᱹᱥᱛᱤ ᱵᱩᱡᱷᱟᱹᱜ ᱠᱟᱱᱟ᱾ ᱟᱫᱚ ᱮᱱᱛᱮ ᱨᱮᱦᱚᱸ ᱦᱩᱲᱩ ᱫᱚᱞᱮ ᱨᱚᱦᱚᱭ ᱠᱟᱱ ᱜᱮᱭᱟ
ᱵᱟᱹᱭᱦᱟᱹᱲ ᱠᱚ ᱩᱱᱤ ᱫᱚ ᱯᱮ ᱮᱦᱚᱵ ᱟᱠᱟᱱᱟ ᱥᱮ ᱵᱟᱝ ᱫᱚ
ᱦᱮᱸ ᱵᱟᱹᱭᱦᱟᱹᱲ ᱠᱚ ᱠᱟᱹᱢᱤ ᱮᱦᱚᱵ ᱠᱟᱱᱟᱞᱮ ᱟᱞᱮ ᱦᱚᱸ ᱨᱚᱦᱚᱭ ᱞᱮ ᱥᱟᱨᱫᱤ ᱟᱠᱟᱱᱟ ᱦᱩᱲᱩ ᱠᱚᱫᱚ ᱦᱟᱸᱜ
ᱟᱪᱪᱷᱟ
ᱦᱳᱭ ᱦᱳᱭ ᱟᱫᱚ ᱥᱤᱛᱩᱝ ᱜᱮ ᱦᱟᱸᱜ ᱟᱹᱰᱤ ᱥᱚᱠᱛᱚᱭ ᱥᱤᱛᱩᱝ ᱟᱠᱟᱟᱜᱼᱟ ᱱᱚᱜᱼᱚᱭ ᱯᱮ ᱯᱩᱱ ᱢᱟᱦᱟ ᱦᱩᱭᱩᱜ ᱠᱟᱱᱟ ᱦᱟᱸᱜ
ᱦᱳᱭ
ᱦᱳᱭ ᱦᱳᱭ ᱦᱳᱭ
ᱥᱤᱛᱩᱝ ᱜᱮ ᱵᱩᱡᱷᱟᱹᱜ ᱠᱟᱱᱟ ᱟᱸ ᱡᱟᱹᱥᱛᱤ ᱜᱮ ᱮ ᱥᱮᱛᱟᱜ ᱵᱮᱲᱟ ᱜᱮ ᱦᱟᱸᱜ ᱥᱤᱛᱩᱝ ᱫᱚ ᱡᱟᱹᱥᱛᱤ ᱟᱹᱭᱠᱟᱹᱜ ᱠᱟᱱᱟ ᱟᱨ ᱱᱚᱛᱮ ᱟᱹᱭᱩᱵ ᱵᱮᱞᱟ ᱦᱚᱸ ᱤᱱᱟᱹᱜ ᱡᱟᱹᱥᱛᱤ ᱫᱚ ᱵᱟᱝ ᱟᱹᱭᱠᱟᱹᱜ ᱠᱟᱱᱟ᱾ ᱥᱤᱛᱩᱝ ᱫᱚ᱾
ᱦᱮᱸ ᱦᱮᱸ ᱦᱮᱸ ᱵᱟᱝᱟ ᱟᱞᱮᱥᱮᱫ ᱫᱚ ᱦᱟᱸᱜ ᱟᱹᱰᱤ ᱥᱚᱠᱛᱚ ᱜᱮ ᱢᱟᱱᱮ ᱟᱹᱭᱩᱵ ᱫᱷᱟᱹᱵᱤᱡ ᱟᱹᱭᱠᱟᱹᱜ ᱠᱟᱱᱟ ᱢᱚᱴᱟᱢᱩᱴᱤ ᱪᱟᱨ ᱯᱟᱸᱪᱴᱟ ᱫᱷᱟᱹᱵᱤᱡ ᱟᱹᱰᱤ ᱥᱚᱠᱛᱚ ᱜᱮ ᱵᱩᱡᱷᱟᱹᱜ ᱠᱟᱱᱟ ᱥᱤᱛᱩᱝ ᱫ ᱦᱟᱸ
ᱚᱱᱠᱟ ᱟᱹᱰᱤ ᱞᱚᱞᱚ ᱜᱮ ᱮᱠᱫᱚᱢ ᱵᱟᱝ ᱥᱟᱦᱚ ᱞᱮᱠᱟ ᱵᱩᱡᱷᱟᱹᱜ ᱠᱟᱱᱟ
ᱦᱭ ᱚᱱᱠᱟᱜᱮ ᱟᱨ ᱱᱚᱛᱮ ᱦᱟᱹᱡᱨᱤ ᱠᱚᱦᱚᱸ ᱠᱟᱹᱢᱤ ᱠᱚ ᱪᱟᱞᱟᱜᱼᱟ ᱩᱱᱠᱩ ᱦᱚᱸ ᱚᱱᱠᱟᱜᱮ ᱱᱚᱛᱮ ᱠᱚ ᱥᱮᱛᱟᱜ ᱨᱮᱦᱟᱸᱜ ᱪᱷᱚᱭ ᱵᱟᱡᱮ ᱠᱚ ᱪᱟᱞᱟᱜ ᱠᱟᱱᱟ ᱫᱚᱥ ᱵᱟᱡᱟᱜ ᱜᱟᱱ ᱠᱚ ᱪᱷᱩᱴᱤᱼᱼ ᱦᱟᱱᱛᱮ ᱢᱟ ᱟᱹᱰᱤᱱᱟᱜ ᱥᱤᱛᱩᱝ ᱠᱟᱱᱟ ᱛᱚ ᱥᱤᱛᱩᱝ ᱛᱮᱜᱮ ᱞᱟᱦᱟ ᱨᱮᱠᱚ ᱡᱩᱴ,
ᱟᱪᱪᱷᱟ ᱟᱪᱪᱷᱟ ᱟᱪᱪᱷᱟ ᱟᱪᱪᱷᱟ ᱚᱲᱟᱜ ᱫᱚ ᱦᱟᱸᱜ ᱚᱠᱟᱨᱮ ᱦᱟᱸᱜᱼᱼ ᱦᱚᱢ ᱦᱚᱢ ᱚᱲᱟᱜ ᱫᱣ ᱚᱠᱟᱨᱮ ᱟᱹᱵᱤᱱᱟᱜ ᱫᱚ ᱦᱟᱸ?
ᱦᱳᱭ ᱟᱹᱞᱤᱧ ᱫᱚ ᱟᱥᱟᱢ ᱥᱮᱫ ᱨᱮ ᱢᱮᱱᱟᱜ ᱞᱤᱧᱟ᱾
ᱟᱥᱟᱱᱥᱳᱞ?
ᱵᱟᱝ ᱜᱮᱭᱟ ᱟᱥᱟᱢ ᱥᱮᱱ ᱨᱮᱼᱼ
ᱟᱥᱟᱢ
ᱦᱳᱭ ᱟᱥᱟᱢ
ᱚ ᱟᱥᱟᱢ ᱫᱚ ᱚᱠᱟ ᱰᱤᱥᱴᱤᱠ ᱦᱟᱜ?
ᱟᱥᱟᱢ ᱫᱚ ᱚᱱᱟ ᱠᱳᱠᱲᱟᱡᱟᱨᱮᱭᱟ ᱰᱤᱥᱴᱤᱠ ᱥᱮᱫ ᱨᱮ ᱦᱮᱱᱟᱜ ᱞᱤᱧᱟ᱾
ᱚ ᱟᱪᱪᱷᱟ ᱟᱪᱪᱷᱟ ᱟᱹᱞᱤᱧ ᱦᱚᱸᱵᱟ ᱟᱥᱟᱢ ᱠᱷᱚᱱ ᱜᱮᱮ ᱦᱟᱸᱟᱜ
ᱦᱳᱭ
ᱦᱮᱸ ᱜᱳᱠᱲᱟᱡᱟ ᱰᱤᱥᱴᱤᱠ ᱜᱮ ᱦᱟᱸᱜ᱾
ᱟᱪᱪᱷᱟ
ᱚ ᱦᱳᱭ ᱦᱳᱭ ᱦᱳᱭ ᱟᱪᱪᱷᱟ ᱟᱪᱪᱷᱟ ᱛᱚ ᱱᱟᱯᱟᱭ ᱜᱮ ᱟᱹᱰᱤ ᱱᱟᱯᱟᱭ᱾ ᱡᱮ ᱦᱮᱛᱩ ᱟᱥᱟᱢ ᱨᱮᱱ ᱜᱮᱞᱟᱝ ᱧᱟᱯᱟᱢ ᱠᱟᱱᱟ ᱦᱟ᱾
ᱦᱳᱭ
ᱱᱟᱯᱟᱭ ᱠᱟᱛᱷᱟ ᱜᱮ ᱟᱪᱪᱷᱟ ᱛᱚᱼᱼ ᱟᱨ ᱱᱤᱛᱚᱜ ᱞᱟᱝ ᱨᱚᱯᱚᱲᱟ ᱱᱚᱼᱚᱭ ᱡᱮᱼᱼ ᱟ ᱱᱚᱣᱟ ᱟᱵᱚᱣᱟᱜ ᱡᱟᱦᱟᱸ ᱫᱚ ᱫᱟᱨᱮ ᱱᱟᱹᱲᱤ ᱤᱫᱤ ᱠᱟᱛᱮ ᱴᱷᱤᱠ ᱜᱮᱮᱭᱟ᱾
ᱦᱳᱭ, ᱦᱳᱭ
ᱟᱫᱚ ᱱᱤᱛᱚ ᱟ ᱡᱩᱜᱽ ᱨᱮ ᱫᱟᱨᱮ ᱱᱟᱹᱲᱤ ᱠᱚᱼᱼ ᱡᱟᱦᱟᱸᱞᱮᱠᱟ ᱟᱹᱰᱤ ᱠᱚᱢ ᱪᱟᱞᱟᱜ ᱠᱟᱱᱟ ᱚᱱᱠᱟᱛᱮ ᱦᱳᱭᱛᱚ ᱥᱤᱛᱼᱼ ᱥᱤᱛᱝ ᱟᱹᱰᱤ ᱡᱳᱨ ᱵᱩᱡᱷᱟᱹᱜ ᱠᱟᱱᱟ ᱦᱩᱸ᱾
ᱦᱳᱭ ᱦᱳᱭ,
ᱪᱮᱫᱟᱜ ᱥᱮ ᱵᱤᱨ ᱨᱮ ᱵᱩᱨ ᱨᱮ ᱡᱟᱦᱟᱸ ᱛᱤᱱᱟᱹᱜ ᱥᱟᱨᱡᱚᱢ ᱫᱟᱨᱤᱼᱼ ᱛᱟᱦᱮᱸ ᱠᱟᱱᱟ ᱦᱚᱭᱛᱳ ᱱᱚᱣᱟ ᱠᱚᱦᱚᱸ ᱠᱚ ᱢᱟᱜ ᱯᱷᱟᱨᱪᱟ ᱭᱮᱫᱟ᱾
ᱦᱳᱭ
ᱟᱨ ᱚᱱᱠᱟᱛᱮ ᱞᱚᱞᱚ ᱦᱚᱸ ᱟᱹᱰᱤ ᱡᱟᱹᱥᱛᱤ ᱵᱩᱡᱷᱟᱹᱜ ᱠᱟᱱᱟ᱾
ᱦᱳᱭ
ᱪᱮᱫᱟᱜ ᱥᱮ ᱫᱟᱨᱮ ᱱᱟᱹᱲᱤ ᱡᱩᱫᱤ ᱠᱚᱢᱚᱜ ᱟᱥᱮ ᱛᱚᱵᱮ ᱠᱷᱟᱱᱼᱼ ᱚᱴᱳᱢᱮᱴᱤᱠ ᱢᱟᱱᱮ ᱥᱤᱛᱩᱝ ᱴᱟᱜ ᱟᱹᱰᱤ ᱡᱟᱹᱥᱛᱤᱼᱼ ᱤᱫᱤᱭᱟ ᱟᱨ ᱚᱱᱠᱟᱛᱮᱼᱼ ᱦᱚᱲ ᱠᱚᱦᱚᱸ ᱦᱚᱳᱭᱛᱚ ᱥᱤᱛᱩᱝ ᱛᱮ ᱵᱟᱵᱚᱱ ᱥᱟᱦᱟᱣ ᱫᱟᱲᱮᱭᱟᱜᱼᱟ ᱥᱮ ᱢᱤᱫ ᱵᱟᱨᱼᱼ ᱵᱮᱤᱢᱟᱨ ᱟᱡᱟᱨ ᱦᱚᱸ ᱦᱩᱭ ᱫᱟᱲᱮᱭᱟᱼᱟ ᱥᱮ ᱦᱩᱭᱩᱜ ᱠᱟᱱᱟ ᱚᱱᱠᱟ᱾
ᱦᱳᱭ
ᱡᱟᱦᱟᱸᱭ ᱡᱩᱫᱤ ᱦᱟᱡᱨᱤ ᱠᱟᱹᱢᱤᱤᱭ ᱪᱟᱞᱟᱜ ᱟᱥᱮᱼᱼ ᱛᱚᱵᱮ ᱠᱷᱟᱱ ᱩᱱᱤ ᱡᱩᱚᱫᱤ ᱢᱟᱨᱟᱞ ᱢᱟᱨᱟᱞ ᱥᱤᱛᱩᱝ ᱨᱮ ᱠᱟᱹᱢᱤᱭᱟᱭ ᱛᱚᱵᱮ ᱠᱷᱟᱱᱼᱼ ᱩᱱᱤ ᱦᱚᱲᱢᱚ ᱨᱮ ᱦᱚᱭᱛᱚ ᱞᱟᱸᱜᱟᱭ ᱵᱩᱡᱷᱟᱹᱣᱟ᱾ ᱠᱟᱨᱚᱱ ᱥᱤᱛᱩᱝ ᱫᱚ ᱚᱱᱠᱟᱱ ᱡᱤᱱᱤᱥ ᱠᱟᱱᱟ ᱡᱮ ᱚᱠᱚᱭ ᱜᱮ ᱵᱟᱵᱚᱱ ᱥᱟᱦᱟᱣᱼᱟ ᱦᱮᱸ ᱥᱮ ᱵᱟᱝ ᱢᱤᱫᱴᱮᱱ ᱞᱚ ᱞᱚ ᱠᱟᱱᱟ᱾
ᱦᱮᱸ ᱥᱤᱛᱩᱝ ᱫᱚ ᱵᱟᱵᱩᱱ ᱥᱟᱦᱟᱣ ᱜᱮᱭᱟ ᱨᱮᱭᱟᱲ ᱵᱟᱨᱪᱚᱝ ᱵᱚᱱ ᱥᱟᱦᱟᱜᱼᱟ ᱢᱮᱱᱠᱷᱟᱱ ᱥᱤᱛᱩᱝ ᱫᱚ ᱵᱟᱵᱚᱱ ᱥᱟᱦᱟᱜᱼᱟ᱾
ᱦᱮᱸ ᱦᱮᱸ ᱦᱮᱸ ᱵᱟᱝ ᱥᱟᱦᱟ ᱟ ᱥᱤᱛᱩᱝ ᱫᱚ ᱛᱚ ᱚᱱᱟ ᱞᱮᱠᱟᱛᱮ ᱟᱼᱼ ᱡᱮᱦᱮᱛᱩ ᱵᱤᱨᱵᱩᱨᱩ ᱩᱡᱟᱹᱲᱚᱜ ᱠᱟᱱᱟ᱾ ᱛᱚ ᱚᱱᱠᱟ ᱞᱮᱠᱟᱛᱮᱻᱻ ᱱᱚᱣᱟ ᱫᱷᱟᱹᱨᱛᱤ ᱨᱮ ᱢᱟᱱᱮ ᱥᱤᱛᱩᱝ ᱟᱹᱰᱤ ᱡᱟᱹᱥᱛᱤᱜ ᱠᱟᱱᱟ᱾ ᱟᱫᱚ ᱚᱱᱟ ᱞᱟᱹᱜᱤᱫ ᱛᱮ ᱟᱵᱚ ᱫᱟᱨᱮ ᱱᱟᱹᱲᱤ ᱠᱚ ᱞᱟᱹᱭ ᱞᱟᱹᱠᱛᱤ ᱠᱟᱱᱟ ᱟᱛᱳ ᱰᱤᱦᱟᱹᱛ ᱠᱚᱨᱮ᱾
ᱦᱳᱭ ᱦᱳᱭ
ᱥᱮ ᱱᱚᱝᱠᱟ ᱦᱚᱭᱛᱚ ᱰᱟᱦᱟᱨ ᱟᱲᱮ ᱟᱲᱮ ᱛᱮ ᱦᱚᱸ ᱫᱟᱨᱮ ᱠᱚ ᱟᱹᱰᱤ ᱜᱟᱱ ᱨᱚᱦᱚᱭ ᱞᱟᱹᱠᱛᱤ ᱪᱮᱫᱟᱜ ᱥᱮ ᱦᱚᱭᱛᱚ ᱰᱟᱦᱟᱨ ᱛᱮᱻᱻ ᱛᱤᱜᱩ ᱪᱟᱞᱟᱜᱼᱟ ᱛᱚ ᱚᱠᱚᱭ ᱫᱚ ᱥᱟᱭᱠᱮᱞ ᱛᱮ ᱪᱟᱞᱟᱜᱼᱟ ᱚᱠᱚᱭ ᱫᱚ ᱛᱟᱲᱟᱢ ᱛᱮ ᱪᱟᱞᱟᱜᱼᱟ᱾
ᱦᱚᱭᱟ ᱰᱟᱦᱟᱜ ᱰᱟᱦᱟᱨ ᱠᱚᱨᱮ ᱦᱚᱸ ᱫᱟᱨᱮ ᱩᱢᱩᱞ ᱠᱚ ᱵᱟᱝ ᱛᱟᱦᱮᱱ ᱠᱷᱟᱱ ᱢᱟ ᱥᱟᱭᱠᱮᱞ ᱠᱚᱛᱮ ᱥᱮ ᱛᱟᱲᱟᱢ ᱠᱚᱛᱮ ᱞᱟᱸᱜᱟ ᱮᱢᱟᱱ ᱞᱮᱱᱠᱷᱟᱱ ᱢᱟ ᱡᱤᱨᱟᱣ ᱚᱱᱟ ᱰᱟᱦᱟᱨ ᱠᱚᱨᱮ ᱫᱚ ᱵᱟᱭ ᱡᱤᱨᱟᱹᱣ ᱫᱟᱲᱮᱭᱟᱜᱼᱟ ᱪᱮᱫᱟᱜ ᱡᱮ ᱫᱟᱨᱮ ᱠᱚᱦᱚᱸ ᱵᱟᱹᱱᱩᱜ ᱠᱚᱣᱟ᱾
ᱠᱷᱩ ᱵᱟᱹᱱᱩᱜᱼᱟ ᱦᱳᱭ ᱦᱳᱭ ᱦᱳᱭ ᱚᱱᱟᱛᱮ ᱫᱟᱨᱮ ᱠᱚ ᱦᱚᱸ ᱨᱚᱦᱚᱭ ᱞᱟᱹᱠᱛᱤ ᱠᱟᱱᱟ᱾ ᱟᱨ ᱚᱱᱮ ᱠᱚ ᱢᱮᱱ ᱞᱮᱠᱷᱷᱟ ᱡᱩᱫᱤ ᱢᱤᱫᱴᱟᱝ ᱫᱟᱨᱮ ᱡᱩᱫᱤᱢ ᱵᱷᱤᱸᱫᱟᱹᱲᱟ ᱛᱚᱵᱮ ᱠᱷᱟᱱ ᱫᱚ ᱟᱨ ᱦᱚᱭᱛᱳ ᱵᱟᱨ ᱜᱟᱱ ᱫᱟᱨᱮ ᱨᱚᱦᱚᱭ ᱢᱮ ᱢᱟᱱᱮ ᱨᱚᱦᱚᱭ ᱡᱮᱣᱮᱫ ᱞᱟᱦᱟᱭ ᱢᱮ ᱤᱱᱟᱹ ᱯᱚᱨᱮ ᱟᱢ ᱫᱟᱨᱮ ᱵᱷᱸᱤᱫᱟᱹᱲ ᱢᱮ ᱚᱱᱟ ᱵᱚᱫᱚᱞ ᱛᱮ ᱟᱨ ᱵᱟᱠᱷᱟᱡ ᱦᱚᱭᱛᱚ ᱫᱟᱨᱮᱢ ᱵᱷᱤᱸᱫᱟᱹᱲ ᱫᱟᱨᱮ ᱵᱟᱢ ᱨᱚᱦᱚᱭᱮᱫᱟ ᱛᱚᱵᱮ ᱠᱷᱟᱱ ᱫᱟᱨᱮ ᱢᱟ ᱠᱚᱢ ᱪᱟᱞᱟᱜ ᱠᱟᱱᱟ ᱛᱚᱵᱮᱠᱷᱟᱱ ᱚᱠᱟᱴᱟᱜ ᱚᱠᱥᱤᱡᱮᱱ ᱱᱚᱣᱟ ᱫᱚ ᱠᱚᱢ ᱤᱫᱤᱜ ᱠᱟᱱᱟ ᱚᱱᱠᱟ ᱦᱩᱸ ᱦᱩᱸ
ᱟᱨ ᱚᱠᱥᱤᱡᱮᱱ ᱠᱚᱢ ᱞᱮᱱᱠᱷᱟᱱ ᱢᱟ ᱚᱠᱥᱤᱡᱮᱱ ᱠᱚᱢ ᱞᱮᱱᱠᱷᱟᱱ ᱢᱟ ᱞᱚᱞᱚ ᱢᱟ ᱡᱟᱹᱥᱛᱤᱜ ᱜᱮ ᱦᱩᱭᱩᱜᱼᱟ ᱛᱚ
ᱞᱚᱞᱚ ᱜᱮ ᱡᱟᱹᱥᱛᱤ ᱦᱩᱭᱩᱜᱼᱟ ᱦᱮᱸ ᱦᱮᱸ ᱟᱨ ᱠᱚ ᱢᱮᱱ ᱞᱮᱠᱟ ᱥᱤᱛᱩᱝ ᱦᱚᱸ ᱮᱠᱫᱚᱢ ᱟᱹᱰᱤ ᱢᱟᱱᱮ ᱞᱟᱛᱟᱨ ᱧᱚᱜᱼᱟ ᱱᱚ ᱱᱚᱝᱠᱟ
ᱦᱮᱸ ᱢᱟᱱᱮ ᱦᱟᱣᱟ ᱵᱟᱝ ᱵᱟᱡᱟᱜᱼᱟ ᱦᱟᱣᱟ ᱵᱟᱝ ᱵᱟᱡᱟᱣ ᱞᱮᱱᱠᱷᱟᱱ ᱫᱚ ᱞᱚᱞᱚ ᱫᱚ ᱡᱟᱹᱥᱛᱤᱜᱟ᱾
ᱡᱟᱹᱥᱛᱤᱜ-ᱟ ᱦᱮᱸ ᱦᱮᱸ ᱦᱮᱸ ᱚᱱᱟ ᱞᱮᱠᱟᱛᱮ ᱫᱟᱨᱮ ᱵᱟᱧᱪᱟᱣ ᱫᱚ ᱟᱵᱚ ᱠᱚᱣᱟᱜ ᱥᱟᱱᱟᱢ ᱠᱚᱣᱟᱜ ᱫᱟᱭᱤᱛᱛᱚ ᱠᱟᱱ ᱛᱟᱵᱚᱱᱟ ᱨᱚᱦᱚᱭ ᱪᱮᱫᱟᱜ ᱥᱮ ᱪᱟᱞᱟᱣᱮᱱ ᱯᱟᱸᱪ ᱡᱩᱱ ᱫᱚ ᱦᱟᱸᱜ ᱛᱟᱦᱮᱸ ᱠᱟᱱᱟ ᱦᱟᱸᱜ ᱱᱚᱣᱟ ᱫᱟᱨ ᱱᱟᱹᱲᱤ ᱫᱤᱵᱚᱥ ᱢᱟᱱᱟᱣ ᱛᱟᱦᱮᱸ ᱠᱟᱱᱟ ᱦᱮᱸ ᱥᱮ ᱵᱟᱝ ᱢᱟᱱᱮ ᱩᱱ ᱦᱤᱞᱳᱜ ᱫᱚ ᱥᱟᱱᱟᱢ ᱠᱚᱜᱮ ᱢᱟᱱᱮ ᱫᱟᱨᱮ ᱱᱟᱹᱲᱤ ᱠᱚ ᱨᱚᱦᱚᱭ ᱠᱮᱫᱟ ᱠᱚ᱾ ᱥᱮ ᱟᱭᱢᱟ ᱦᱚᱲ ᱪᱷᱩᱚᱵᱤ ᱠᱚ ᱛᱩᱞᱟᱹᱣ ᱠᱮᱫᱼᱟ ᱠᱚ ᱡᱮ ᱛᱤᱦᱤᱧ ᱫᱚ ᱯᱟᱸᱪ ᱡᱚᱱ ᱠᱟᱱᱟ ᱢᱮᱱᱠᱟ ᱠᱟᱛᱮᱜ ᱛᱮᱤᱦᱤᱧ ᱫᱚ ᱫᱟᱨᱮ ᱱᱟᱹᱲᱤ ᱨᱚᱦᱚᱭ ᱫᱤᱱ ᱠᱟᱱᱟ᱾
ᱟᱞᱮ ᱥᱮᱫ ᱦᱚᱸ ᱚᱱᱠᱟ ᱜᱮ ᱨᱚᱦᱚᱭ ᱠᱮᱫᱟ ᱠᱚ ᱨᱚᱦᱚᱭ ᱫᱚ
ᱦᱮᱸ ᱦᱮᱸ
ᱢᱤᱫᱵᱟᱨ ᱠᱚᱫᱚ ᱟᱫᱚᱢ ᱠᱚᱫᱚ ᱚᱠᱚᱭ ᱫᱚ ᱟᱭᱟᱜ ᱠᱩᱥᱤ ᱢᱮᱱᱟᱜ ᱠᱟᱱ ᱠᱷᱟᱱ ᱫᱚ ᱨᱚᱦᱚᱭᱟ ᱟᱨ ᱚᱠᱚᱭᱟᱜ ᱟᱭᱟᱜ ᱠᱩᱥᱤ ᱵᱟᱹᱱᱩᱜ ᱠᱟᱱ ᱠᱷᱟᱱ ᱫᱚ ᱵᱟᱠᱚ ᱨᱚᱦᱚᱭᱟ ᱚᱱᱠᱟ
ᱦᱮᱸ ᱦᱮᱸ ᱦᱮᱸ ᱦᱮᱸ ᱛᱚ ᱱᱤᱛᱚᱜ ᱟᱵᱚ ᱡᱚᱠᱷᱚᱱ ᱡᱚᱠᱷᱚᱱ ᱚᱲᱟᱜ ᱵᱚᱱ ᱵᱮᱱᱟᱣᱟ ᱥᱮ ᱟᱛᱳ ᱨᱮ᱾ ᱛᱚᱵᱮ ᱠᱷᱟᱱ ᱟᱛᱳ ᱨᱮ ᱡᱩᱫᱤ ᱚᱲᱟᱜ ᱵᱚᱱ ᱢᱮᱱᱟᱣᱟ ᱛᱚᱵᱮ ᱠᱷᱟᱱ ᱫᱟᱨᱮ ᱫᱚ ᱱᱤᱦᱟᱹᱛᱤ ᱨᱚᱦᱚᱭ ᱞᱟᱹᱠᱛᱤ ᱠᱟᱱᱟ ᱪᱮᱫᱟᱜ ᱥᱮ ᱡᱩᱫᱤ ᱱᱚᱝᱠᱟ ᱱᱟᱯᱟᱭ ᱡᱩᱫᱤ ᱚᱲᱟᱜ ᱵᱚᱱ ᱵᱮᱱᱟᱣᱟ ᱥᱮ ᱚᱲᱟᱜ ᱫᱚ ᱡᱟᱦᱟᱸ ᱞᱮᱠᱟᱱ ᱛᱟᱵᱚᱱ ᱜᱮᱥᱮ ᱡᱩᱫᱤ ᱚᱲᱟᱜ ᱫᱷᱟᱨᱮᱛᱮ ᱡᱩᱫᱤ ᱫᱟᱨᱮ ᱠᱚ ᱵᱟᱵᱚᱱ ᱨᱚᱦᱚᱭᱟ ᱛᱚᱵᱮ ᱠᱷᱟᱱ ᱱᱟᱯᱟᱭ ᱵᱟᱝ ᱧᱮᱞᱚᱜᱼᱟ ᱥᱟᱡᱟᱣ ᱵᱟᱝ ᱧᱮᱞᱚᱜᱼᱟ᱾
ᱦᱳᱭ ᱦᱳᱭ
ᱟᱨ ᱫᱟᱨᱮ ᱠᱚ ᱨᱚᱦᱚᱭ ᱞᱮᱠᱷᱟᱡ ᱪᱮᱫ ᱦᱳᱭᱳᱜᱼᱟ ᱛᱚ ᱩᱢᱩᱞ ᱵᱟᱲᱟ ᱦᱚᱸ ᱥᱩᱵᱤᱫᱟ ᱦᱩᱭᱩᱜᱼᱟ᱾
ᱦᱳᱭ ᱦᱳᱭ
ᱦᱳᱭ ᱟᱨ ᱡᱟᱹᱥᱛᱤ ᱠᱟᱭᱛᱮ ᱱᱚᱜ ᱚᱭ ᱱᱤᱢ ᱫᱟᱨᱮ ᱱᱚᱣᱟ ᱠᱚ ᱨᱚᱦᱚᱭ ᱞᱟᱹᱠᱛᱤ ᱠᱟᱱᱟ᱾ ᱪᱮᱫᱟᱜ ᱥᱮ ᱱᱚᱣᱟ ᱫᱚ ᱯᱩᱨᱩᱵ ᱵᱟᱠᱷᱨᱟ ᱨᱚᱦᱚᱭ ᱞᱮᱠᱷᱟᱱ ᱦᱚᱭ ᱢᱚᱡᱮ ᱧᱟᱢᱟ ᱟᱨ ᱚᱱᱟ ᱵᱟᱹᱲᱤᱡ ᱦᱚᱭ ᱚᱱᱟ ᱱᱤᱢ ᱫᱟᱨᱮ ᱛᱮ ᱠᱟᱴᱟᱣᱟᱭ
ᱱᱤᱢ ᱫᱟᱨᱤ ᱱᱤᱢ ᱫᱟᱨᱤ ᱟᱨ ᱟᱨ ᱢᱤᱫᱴᱮᱡ ᱫᱚ ᱦᱩᱭᱩᱜ ᱠᱟᱱᱟ ᱨᱮᱭᱟᱲ ᱛᱟᱦᱮᱱ ᱞᱟᱹᱜᱤᱫ ᱫᱚ ᱠᱚᱨᱩᱢᱽ ᱫᱟᱨᱮ ᱢᱟᱱᱮᱜᱼᱟ
ᱠᱚᱨᱩᱢᱽ ᱮᱠᱫᱚᱢ ᱮᱠᱫᱚᱢ ᱦᱳᱭ ᱦᱳᱭ, ᱟᱨ ᱚᱱᱟ ᱥᱟᱶᱛᱮ ᱱᱚᱣᱟ ᱥᱟᱨᱡᱚᱢ ᱫᱟᱨᱮ ᱠᱚ ᱨᱚᱦᱚᱭ ᱞᱟᱹᱠᱛᱤ ᱠᱟᱱᱟ ᱦᱳᱭᱛᱳ ᱚᱲᱟᱜ ᱠᱷᱚᱱ ᱛᱷᱚᱲᱟ ᱜᱟᱱ ᱥᱟᱦᱟ ᱧᱚᱜ ᱨᱮ ᱨᱚᱦᱚᱭ ᱞᱟᱹᱠᱛᱤ ᱞᱟᱹᱠᱛᱤ ᱠᱟᱱᱟ ᱪᱮᱫᱟᱜ ᱥᱮ ᱥᱟᱨᱡᱚᱢ ᱫᱟᱨᱮ ᱫᱚ ᱟᱨᱚᱸ ᱰᱷᱮᱨ ᱱᱚᱣᱟᱛᱮ ᱫᱟᱜ ᱮ ᱟᱠᱚᱨᱥᱚᱱᱟᱭ
ᱫᱟᱨᱮ ᱫᱚ ᱫᱟᱨᱮ ᱫᱚ ᱦᱟᱸᱜ ᱱᱚᱝᱠᱟᱱ ᱡᱤᱱᱤᱥ ᱠᱟᱱᱟ ᱡᱮ ᱛᱤᱱᱟᱹᱜ ᱜᱮ ᱛᱤᱨᱤᱥ ᱵᱚᱪᱷᱚᱨ ᱵᱤᱥ ᱵᱚᱪᱷᱚᱨ ᱦᱩᱭᱩᱜᱼᱟ ᱡᱛᱮᱚᱱᱟᱜ ᱜᱮ ᱵᱤᱥᱼᱼ ᱢᱟᱨᱮ ᱤᱫᱤᱜᱟ ᱛᱚ ᱚᱱᱟ ᱨᱮᱫᱚ ᱛᱷᱚᱲᱟ ᱠᱤᱪᱷᱩ ᱥᱟᱰ ᱥᱟᱭᱰ ᱨᱮ ᱫᱟᱜ ᱦᱮᱡ ᱞᱮᱱᱠᱷᱟᱱ ᱫᱚ ᱚᱱᱟᱼᱼ ᱦᱚᱭ ᱟᱠᱚᱨᱥᱚ ᱱᱮᱜ
ᱦᱚᱭ ᱟᱚᱨᱥᱚᱱ
ᱟᱨ ᱡᱩᱫᱤ ᱵᱟᱝ ᱛᱟᱦᱮᱱᱟ ᱚᱱᱟ ᱠᱚᱫᱚ ᱫᱟᱜ ᱵᱟᱭ ᱚᱯᱟᱨᱥᱚᱱ ᱫᱟᱲᱮᱭᱟᱜᱼᱟ᱾
ᱦᱮᱸ ᱪᱮᱫᱟᱜ ᱥᱮ ᱥᱟᱨᱡᱚᱢ ᱫᱟᱨᱮ ᱫᱚ ᱚᱱᱠᱟᱱᱟᱜ ᱫᱟᱨᱮ ᱠᱟᱱᱟ᱾ ᱡᱮ ᱟᱵᱚ ᱫᱚ ᱵᱚᱸᱜᱟ ᱵᱩᱨᱩ ᱠᱚᱨᱮ ᱚᱱᱟ ᱥᱟᱨᱡᱚᱢ ᱥᱟᱠᱟᱢ ᱵᱚᱱ ᱵᱮᱵᱚᱦᱟᱨ ᱮᱫᱟᱵᱚᱱᱼᱼ ᱥᱮ ᱥᱟᱨᱡᱚᱢ ᱠᱷᱚᱱ ᱫᱷᱩᱲᱟᱹ ᱦᱚᱸ ᱦᱩᱭᱩᱜ ᱠᱟᱱᱟ ᱦᱮᱸ ᱥᱮ ᱵᱟᱝ?
ᱦᱮᱸ ᱦᱮᱸ
ᱟᱨ ᱥᱟᱨᱡᱚᱢ ᱥᱟᱠᱟᱢ ᱛᱮ ᱠᱷᱟᱞᱟᱜ ᱯᱟᱛᱲᱟ ᱯᱷᱩᱲᱩᱜᱼᱼ ᱥᱮ ᱪᱩᱴᱤ ᱠᱚᱦᱚᱸ ᱚᱱᱟ ᱠᱚᱦᱚᱸ ᱵᱮᱱᱟᱣ ᱠᱟᱛᱮᱫ ᱵᱩ ᱧᱩᱭ ᱫᱟ ᱥᱮ ᱵᱚᱱ ᱵᱮᱵᱚᱦᱟᱨ ᱮᱫᱟ ᱦᱮᱸ ᱥᱮ ᱵᱟᱝ? ᱟᱨ ᱥᱟᱨᱡᱟᱢ ᱫᱟᱨᱮ ᱫᱚ ᱟᱵᱩ ᱵᱚᱸᱜᱟ ᱵᱩᱨᱩ ᱨᱮᱼᱼ ᱡᱟᱦᱟᱸ ᱞᱮᱠᱟ ᱡᱟᱦᱮᱨ ᱛᱷᱟᱱ ᱢᱮᱱ ᱜᱟᱱᱚᱜ-ᱟ ᱥᱮ ᱢᱟᱹᱡᱷᱤ ᱛᱷᱟᱱ ᱢᱮᱱ ᱜᱟᱱᱚᱜ-ᱟ ᱚᱱᱠᱟᱱ ᱴᱷᱮᱡ ᱦᱚᱸᱵᱚᱱᱼᱼ ᱮ ᱻᱻ ᱨᱚᱦᱚᱭᱮᱫᱟ
ᱦᱮᱸ ᱦᱮᱸ
ᱢᱮᱱᱞᱮᱠᱷᱟᱱ ᱫᱚ ᱱᱚᱣᱟ ᱫᱚ ᱥᱟᱨᱡᱚᱢ ᱥᱟᱞᱟᱜ ᱫᱚ ᱟᱵᱩᱣᱟᱜ ᱫᱚ ᱟᱹᱰᱤ ᱜᱟᱱ ᱥᱚᱢᱯᱚᱨᱠᱚ ᱟᱹᱰᱤ ᱥᱩᱨ ᱢᱮᱱᱟᱜ ᱛᱟᱵᱚᱱᱟ᱾ ᱚᱱᱮ ᱚᱱᱠᱟ ᱱᱚᱛᱮ ᱥᱟᱨᱡᱚᱢ ᱫᱟᱨᱮ ᱠᱚ ᱟᱹᱰᱤᱼᱼ ᱨᱚᱦᱚᱭ ᱞᱟᱹᱠᱛᱤ ᱠᱟᱱᱟ ᱪᱮᱫᱟᱜ ᱥᱮ ᱥᱟᱨᱡᱚᱢ ᱫᱟᱨᱤ ᱟᱥᱛᱮ ᱟᱥᱛᱮ ᱢᱟᱨᱟᱣ ᱪᱟᱞᱟᱜ ᱠᱟᱱᱟ ᱵᱤᱨ ᱨᱮᱢᱟ ᱢᱟᱨᱟᱣᱮᱱ ᱜᱮᱭᱟ᱾ ᱚᱱᱟᱛᱮ ᱥᱟᱨᱡᱚᱢ ᱫᱟᱨᱤ ᱠᱚᱦᱚᱸ ᱟᱹᱰᱤ ᱨᱚᱦᱚᱭ ᱞᱟᱹᱠᱛᱤ ᱠᱟᱱᱟ᱾
ᱢᱟᱱᱮ ᱫᱟᱨᱤ ᱱᱟᱲᱤ ᱡᱤᱱᱤᱥᱼᱼ ᱡᱤᱥ ᱨᱮᱜᱮ ᱫᱚ ᱟᱵᱚᱣᱟᱜ ᱟᱵᱚᱣᱟᱜ ᱵᱚᱨᱥᱟ ᱫᱚ ᱡᱚᱛᱚ ᱫᱟᱨᱮ ᱱᱟᱹᱲᱤ ᱡᱤᱱᱤᱥ ᱨᱮᱜᱮ ᱛᱟᱦᱮᱱᱟ ᱟᱵᱚᱣᱟᱜ ᱵᱚᱨᱥᱟ ᱠᱚᱫᱚ ᱡᱚᱛᱚᱜ ᱜᱮ
ᱮᱠᱫᱚᱢ, ᱮᱠᱫᱚᱢ, ᱮᱠᱫᱚᱢ
ᱟᱨ ᱫᱟᱨᱮ ᱱᱟᱹᱲᱤ ᱡᱤᱱᱤᱥ ᱵᱟᱝ ᱛᱟᱦᱮᱱ ᱠᱷᱟᱱ ᱟᱵᱩ ᱫᱚ ᱚᱠᱟ ᱠᱷᱚᱱ ᱪᱤᱫ ᱵᱚᱱ ᱪᱤᱠᱟᱹᱜᱼᱟ
ᱚᱱᱟ ᱠᱚ ᱢᱮᱱ ᱞᱮᱠᱟ ᱢᱤᱫᱴᱮᱡ ᱫᱟᱨᱮ ᱢᱤᱫᱴᱟᱝ ᱡᱤᱣᱤ ᱥᱚᱢᱟᱱ ᱟᱨᱠᱤ,
ᱦᱮᱸ
ᱪᱮᱫᱟᱜ ᱥᱮ ᱫᱟᱨᱮ ᱠᱷᱚᱱ ᱟᱵᱚ ᱦᱚᱭ ᱵᱚᱱ ᱧᱟᱢᱫᱟ ᱡᱚᱠᱷᱚᱱ ᱜᱮ ᱟᱵᱚ ᱫᱟᱨᱮ ᱞᱟᱲᱟᱜ ᱵᱚᱱ ᱧᱮᱞᱟ ᱥᱮ ᱛᱚᱵᱮᱠᱷᱚᱱ ᱵᱚᱱ ᱢᱮᱱᱟ ᱵᱟᱝ ᱱᱤᱛ ᱫᱚ ᱦᱚᱭ ᱫᱟᱭ ᱦᱮᱸ ᱥᱮ ᱵᱟᱝ? ᱦᱳᱭ ᱫᱟᱭ ᱱᱚᱜᱼᱚᱭ ᱡᱮ ᱦᱚᱭ ᱢᱟ ᱵᱟᱵᱩᱱ ᱧᱮᱞ ᱧᱟᱢ ᱜᱮᱭᱟ ᱦᱚᱭ ᱢᱟ ᱡᱚᱠᱷᱚᱱ ᱫᱟᱨᱮ ᱱᱟᱹᱲᱤ ᱥᱟ ᱥᱟᱠᱟᱢ ᱞᱟᱲᱟᱜᱼᱟ ᱟᱫᱚ ᱵᱚ ᱢᱮᱱᱟ ᱵᱟᱝ ᱦᱚᱭ ᱫᱟᱭ᱾ ᱟᱨ ᱦᱚᱭ ᱢᱟ ᱥᱟᱵᱟᱵᱤᱠ ᱱᱚᱣᱟ ᱢᱟ ᱢᱮᱱᱟᱜ ᱜᱮᱭᱟ ᱥᱮ ᱛᱟᱦᱮᱱ ᱜᱮᱭᱟ᱾ ᱛᱚ ᱦᱚᱭ ᱢᱟ ᱠᱷᱟᱹᱞᱤ ᱟᱵᱚ ᱵᱚ ᱟᱴᱠᱟᱨᱟ ᱱᱤᱡᱮᱨ ᱦᱚᱭ ᱛᱚ
ᱵᱟᱡᱟᱼᱟ ᱱᱤᱡᱮᱨ ᱱᱤᱡᱮᱨ ᱴᱷᱮᱱ ᱵᱟᱡᱟᱣ ᱞᱮᱱᱠᱷᱟᱱᱜᱤ ᱵᱟᱡᱟᱣ ᱞᱮᱱᱠᱷᱟᱱᱜᱤ ᱵᱩᱡᱷᱟᱹᱣ ᱫᱟᱲᱮᱭᱟᱜ-ᱟ ᱡᱮ ᱦᱳᱭ ᱫᱟᱭ
ᱦᱮᱸ ᱦᱮᱸ ᱟᱨ ᱡᱮᱞᱮᱠᱟ ᱦᱚᱭ ᱢᱟ ᱟᱭᱢᱟ ᱞᱮᱠᱟᱱ ᱦᱚᱭ ᱢᱮᱱᱟᱜᱟ ᱚᱠᱥᱤᱡᱮᱱ ᱢᱮᱱᱟᱜᱼᱟ ᱠᱟᱨᱵᱚᱱᱰᱟᱭ ᱢᱮᱱᱟᱜᱼᱟ ᱦᱮᱸ ᱥᱮ ᱵᱟᱝ?
ᱦᱮᱸ
ᱠᱟᱨᱵᱚᱱ ᱠᱟᱨᱵᱚᱱᱰᱟᱭ ᱚᱠᱥᱟᱭᱤᱰ ᱚᱠᱥᱤᱡᱮᱱ ᱱᱟᱭᱴᱨᱳᱡᱮᱱ ᱚᱱᱟ ᱠᱚ ᱟᱹᱰᱤ ᱜᱟᱱ ᱦᱚᱭ ᱢᱮᱱᱟᱜ-ᱟ, ᱡᱟᱦᱟᱸ ᱞᱮᱠᱟ ᱟᱵᱩ ᱥᱟᱦᱮᱸᱜ ᱫᱚᱵᱚ ᱚᱠᱥᱤᱡᱮᱱ ᱜᱮᱥ ᱵᱚᱱ ᱥᱟᱨᱵᱷᱟᱨ ᱫᱟ ᱦᱮᱸ ᱥᱮ ᱵᱟᱝ?
ᱦᱳᱭ᱾
ᱟᱨ ᱟᱵᱩ ᱵᱚᱱ ᱩᱨᱩᱜ ᱵᱟᱲᱟᱭᱟ ᱪᱮᱫ ᱠᱟᱨᱵᱚᱱᱰᱟᱭ ᱚᱠᱥᱟᱭᱤᱰ ᱦᱮᱸ ᱥᱮ ᱵᱟᱝ? ᱚᱱᱟ ᱵᱚᱱ ᱨᱩᱣᱟᱹᱲ ᱫᱟ, ᱢᱟᱱᱮ ᱦᱚᱸᱜ-ᱚᱭ ᱡᱮ ᱟᱨ ᱫᱟᱨᱮ ᱫᱚ ᱟᱵᱩ ᱚᱠᱥᱤᱡᱮᱱᱮ ᱮᱢᱟᱵᱩᱱ ᱠᱟᱱᱟ ᱟᱵᱩ ᱢᱟᱹᱱᱢᱤ ᱠᱚ ᱥᱮ ᱡᱟᱱᱣᱟᱨ ᱠᱚ ᱦᱮᱸ ᱥᱮ ᱵᱟᱝ ᱥᱟᱦᱮᱫ ᱞᱟᱹᱜᱤᱫ?
ᱦᱮᱸ ᱦᱮᱸ᱾
ᱟᱨ ᱟᱵᱩ ᱫᱚ ᱠᱟᱨᱵᱚᱱᱰᱟᱭ ᱚᱠᱥᱟᱭᱮᱰ ᱫᱟᱨᱮ ᱱᱟᱹᱲᱤ ᱵᱚᱱ ᱮᱢᱟᱭ ᱠᱟᱱᱟ᱾ ᱢᱟᱱᱮ ᱦᱚᱸᱜ-ᱚᱭ ᱡᱮ ᱚᱠᱥᱤᱡᱮᱱ ᱟᱨ ᱠᱟᱨᱵᱚᱱᱰᱟᱭ ᱚᱠᱥᱟᱭᱤᱰ ᱢᱟᱱᱮ ᱫᱟᱨᱮ ᱱᱟᱹᱲᱤ ᱟᱨ ᱟᱵᱩ ᱢᱟᱹᱱᱢᱤ ᱠᱚ ᱛᱟᱞᱟᱨᱮ ᱱᱚᱣᱟ ᱫᱚ ᱢᱟᱱᱮ ᱮᱯᱮᱢ ᱪᱟᱯᱟᱞ ᱦᱩᱭᱩᱜ ᱠᱟᱱᱟ᱾
ᱦᱮᱸ ᱥᱚᱢᱯᱚᱨᱠᱚ ᱢᱮᱱᱟᱜ-ᱟ ᱟᱨᱠᱤ᱾
ᱥᱚᱢᱯᱚᱨᱠᱚ ᱢᱮᱱᱟᱜ-ᱟ ᱦᱳᱭ, ᱡᱮᱞᱮᱠᱟ ᱫᱟᱨᱮ ᱡᱟᱦᱟᱸ ᱵᱟᱝ ᱡᱩᱲᱤᱭᱟᱹ ᱚᱱᱟ ᱫᱚ ᱟᱵᱩᱭ ᱮᱢᱟ ᱵᱚᱱ ᱠᱟᱱᱟ᱾ ᱢᱟᱱᱮ ᱟᱵᱩ ᱡᱟᱦᱟᱸ ᱵᱟᱝ ᱠᱟᱱᱟ ᱚᱱᱟ ᱫᱚ ᱟᱵᱚ ᱫᱟᱨᱮ ᱵᱚᱱ ᱮᱢᱟᱭ ᱠᱟᱱᱟ᱾ ᱚᱱᱟ ᱠᱚᱵᱩᱱ ᱮᱯᱮᱢ ᱪᱟᱯᱟᱞᱚᱜ ᱠᱟᱱᱟ ᱵᱩᱱ, ᱛᱚ ᱚᱱᱠᱟ ᱞᱮᱠᱟᱛᱮ ᱱᱚᱣᱟ ᱮᱸᱻ ᱵᱷᱟᱨ ᱥᱟᱭᱢᱢᱚ ᱫᱚ ᱱᱚᱣᱟ ᱫᱚ ᱢᱟᱱᱮ ᱮᱸᱻ ᱟ ᱫᱟᱱ ᱯᱚᱨᱫᱟᱱᱚᱜ ᱠᱟᱱᱟ, ᱮᱯᱮᱢ ᱪᱟᱯᱚᱞᱚᱜ ᱠᱟᱱᱟ, ᱚᱱᱮ ᱚᱱᱠᱟ ᱦᱳᱭ᱾ ᱛᱚ ᱚᱱᱟ ᱤᱭᱟᱹ ᱛᱮ, ᱫᱟᱨᱮ ᱱᱟᱹᱲᱤ ᱠᱚᱫᱚ ᱟᱵᱚ ᱨᱚᱦᱚᱭ ᱞᱟᱹᱠᱛᱤ ᱠᱟᱱᱟ, ᱟᱻᱻᱥᱟᱱᱟᱢ ᱠᱚᱜᱮ ᱨᱚᱦᱚᱭ ᱞᱟᱹᱠᱛᱤ ᱟᱨ ᱫᱟᱨᱮ ᱱᱟᱹᱲᱤ ᱛᱟᱦᱮᱱ ᱠᱷᱟᱱ ᱜᱮ ᱢᱟᱱᱮ ᱱᱟᱯᱟᱭ ᱱᱚᱣᱟ ᱥᱟᱪᱟᱨᱦᱮᱫ ᱥᱮ ᱯᱚᱨᱤᱵᱮᱥ ᱫᱚ ᱵᱮᱱᱟᱣ ᱛᱟᱦᱮᱸᱱᱟ᱾ ᱚᱱᱮ ᱚᱱᱠᱟ᱾
ᱟᱨ ᱢᱤᱫ ᱛᱮ ᱫᱚ ᱦᱟᱸᱜ ᱱᱚᱣᱟ ᱜᱮ ᱟᱨ ᱢᱤᱫ ᱛᱮ ᱫᱚ ᱦᱟᱸᱜ ᱱᱚᱣᱟ ᱠᱟᱱᱟ, ᱮᱸ ᱡᱚᱛᱚ ᱠᱤ ᱪᱷᱩ ᱦᱟᱸᱜ ᱫᱟᱨᱮ ᱵᱩ ᱨᱚᱦᱚᱭᱮᱜ ᱜᱮᱭᱟ ᱟᱨ ᱢᱤᱫ ᱴᱮᱡ ᱫᱚ ᱚᱲᱟᱜ ᱥᱩᱨᱛᱮ ᱟᱸᱻ ᱠᱟᱭᱨᱟ ᱫᱟᱨᱮ ᱠᱚᱫᱚ ᱟᱸ ᱨᱚᱦᱚᱭ ᱫᱚᱨ ᱠᱟᱨ ᱠᱟᱱᱟ᱾ ᱮ ᱡᱮᱞᱮᱠᱟ ᱚᱠᱟ ᱫᱚ ᱚᱠᱟ ᱫᱚ ᱜᱷᱩᱴᱩ ᱜᱮᱭᱟ, ᱚᱠᱟ ᱥᱮᱫ ᱫᱚ ᱪᱮᱛᱟᱱ ᱜᱮᱭᱟ ᱢᱮᱱ ᱠᱷᱟᱱ ᱠᱟᱭᱨᱟ ᱫᱟᱨᱮ ᱵᱚᱱ ᱨᱚᱦᱚᱭ ᱞᱮᱠᱷᱟᱱ ᱟᱸ ᱵᱷᱤᱛᱨᱤ ᱠᱷᱚᱱ, ᱮᱸ ᱫᱟᱜ ᱮ ᱚᱨ ᱨᱟᱠᱟᱵᱟ᱾
ᱮᱠᱫᱚᱢ ᱮᱠᱫᱚᱢ ᱦᱮᱸ ᱦᱮᱸ᱾
ᱦᱳᱭ ᱟᱨ ᱚᱱᱟ ᱠᱟᱭᱨᱟ ᱫᱟᱨᱤ ᱠᱷᱚᱱ ᱚᱠᱟ ᱡᱟᱜᱟᱨᱮ ᱠᱟᱭᱨᱟ ᱫᱟᱨᱮ ᱵᱟᱝ ᱛᱟᱦᱮᱱᱟ ᱚᱱᱟ ᱡᱟᱜᱟ ᱫᱚ ᱚᱸ ᱫᱟᱜ ᱵᱟᱭ ᱨᱟᱠᱟᱵᱟ᱾
ᱫᱟᱜ ᱵᱟᱭ ᱨᱟᱠᱟᱵᱟ ᱟᱨ, ᱢᱟᱱᱮ ᱠᱟᱭᱨᱟ ᱫᱟᱨᱮ ᱛᱟᱦᱮᱸ ᱞᱮᱱ ᱠᱷᱟᱡ ᱦᱟᱥᱟ ᱢᱟᱱᱮ ᱦᱮᱢᱟᱞ ᱜᱮ ᱛᱟᱦᱮᱱᱚᱜᱼᱟ, ᱢᱟᱱᱮ ᱨᱚᱥ ᱮ ᱚᱨᱟᱭ ᱟᱨᱠᱤ ᱚᱸᱰᱮ ᱢᱟᱱᱮ ᱚᱱᱟ ᱠᱚᱨᱮ ᱜᱚᱴᱟ ᱚᱫᱟ ᱢᱚᱡᱽ ᱛᱟᱦᱮᱱᱚᱜᱼᱟ ᱟᱨᱠᱤ᱾
ᱢᱚᱡᱽ ᱛᱟᱦᱮᱱᱟ, ᱟᱨ ᱠᱟᱭᱨᱟ ᱫᱟᱨᱮ ᱠᱚᱫᱚ ᱦᱟᱸᱜ ᱫᱟᱜ ᱠᱚᱫᱚ ᱦᱟᱸ ᱵᱟᱭ ᱞᱚᱠᱥᱟᱱᱟ᱾
ᱵᱟᱭ ᱞᱚᱠᱥᱟᱱ ᱜᱮᱭᱟ ᱦᱮᱸ ᱟᱨ ᱠᱟᱭᱨᱟ ᱫᱟᱨᱤ ᱡᱚᱠᱷᱚᱱ ᱡᱚ ᱞᱮᱱᱠᱷᱟᱱ ᱱᱚᱣᱟ ᱢᱟ ᱢᱟᱜ ᱜᱤᱰᱤ ᱠᱮᱫᱟᱢ ᱟᱹᱰᱤ ᱞᱚᱜᱚᱱ ᱥᱮᱭᱟᱜ-ᱟ᱾ ᱫᱟᱨᱮ ᱦᱚᱸ ᱥᱤᱭᱟᱜᱼᱟ ᱥᱟᱠ ᱦᱮᱸ, ᱟᱨ ᱚᱱᱟ ᱠᱷᱚᱱ ᱥᱟᱨ ᱦᱚᱸ ᱦᱩᱭᱩᱜᱼᱟ᱾
ᱦᱳᱭ᱾
ᱦᱳᱭ ᱦᱳᱭ, ᱟᱫᱚ ᱟᱪᱪᱷᱟ ᱜᱚᱝᱠᱮ ᱚᱠᱛᱚ ᱠᱚ ᱦᱩᱭᱮᱱ ᱛᱟᱞᱟᱝᱟ ᱛᱚ ᱤᱱᱠᱟᱹ ᱜᱮᱞᱟᱝ ᱨᱚᱯᱚᱲ ᱠᱟᱱᱟ ᱟᱨᱦᱚᱸ ᱡᱩᱫᱤ ᱚᱠᱛᱚ ᱢᱮᱱᱟᱜᱼᱟ ᱛᱚᱵᱮ ᱯᱚᱨᱮ ᱞᱟᱝ‌ ᱟᱨᱦᱚᱸ ᱨᱚ ᱯᱚᱲ ᱠᱟᱱᱟ ᱞᱟᱝ ᱴᱷᱤᱠ ᱜᱮᱭᱟ, ᱦᱮᱸ ᱴᱷᱤᱠ ᱜᱮᱭᱟ ᱛᱚᱵᱮ ᱢᱟ ᱛᱚᱵᱮ ᱟᱭᱢᱟ ᱥᱟᱨᱦᱟᱣ᱾
ᱦᱳᱭ ᱢᱟ ᱡᱚᱦᱟᱨ᱾